ᱠᱟᱱᱟ?
ᱦᱳᱭ ᱟᱸᱡᱚᱢᱚᱜ ᱠᱟᱱᱟ, ᱱᱚᱛᱮᱱᱟᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱦᱳᱭ ᱛᱟᱦᱚᱞᱮ ᱪᱮᱫ ᱞᱮᱠᱟ ᱱᱟᱯᱟᱭ ᱜᱮᱭᱟᱢ?
ᱦᱮᱸ ᱜᱚᱝᱠᱮ ᱱᱤᱛᱚᱜ ᱫᱚ ᱪᱟᱸᱫᱳ ᱵᱚᱸᱜᱟᱭᱟᱜ ᱤᱭᱟᱹ ᱫᱟᱭᱟ ᱫᱩᱞᱟᱹᱲ ᱛᱮ ᱱᱤᱛ ᱫᱚ ᱱᱟᱯᱟᱭ ᱵᱮᱲᱟ ᱜᱮ᱾ ᱟᱹᱵᱤᱱ ᱜᱮ ᱪᱮᱫ ᱠᱟ ᱢᱮᱱᱟᱜ ᱵᱤᱱᱟᱹ?
ᱦᱳᱭ ᱚᱸ ᱱᱚᱛᱮ ᱦᱚᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱟᱨ ᱚᱲᱟᱜ ᱠᱚᱥᱮᱫ ᱠᱚᱦᱚᱸ ᱡᱚᱛᱚ ᱠᱚᱜᱮ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛ ᱦᱟᱹᱵᱤᱡ ᱛᱚ ᱢᱚᱸᱡᱽ ᱜᱮ ᱢᱮᱱᱟᱜ ᱟᱠᱟᱫ ᱞᱮᱧᱟ᱾
ᱟᱨ ᱢᱚᱡᱽ ᱵᱚᱱ ᱛᱟᱦᱮᱸ ᱞᱮᱱ ᱠᱷᱟᱡ ᱜᱮ ᱱᱚᱣᱟ ᱫᱷᱟᱹᱨᱛᱤ ᱨᱮ ᱱᱟᱯᱟᱭ ᱵᱚᱱ ᱛᱟᱦᱮᱸ ᱫᱟᱲᱮ ᱠᱚᱜᱼᱟ ᱦᱳᱭ ᱥᱮ᱾
ᱦᱳᱭ᱾
ᱦᱳᱭ ᱛᱟᱦᱚᱞᱮ ᱴᱚᱯᱤᱠ ᱴᱚᱯᱤᱠ ᱱᱤᱭᱟ ᱞᱟᱝ ᱜᱚ ᱛᱟᱦᱚᱞᱮ ᱠᱷᱟᱡ ᱟᱹᱰᱤ ᱵᱟᱛᱨᱟᱣ ᱦᱩᱭᱩᱜᱼᱟ ᱡᱟᱦᱟᱱᱟᱜ ᱢᱤᱫᱴᱮᱱ᱾
ᱦᱮᱸ ᱦᱳᱭ᱾
ᱚᱝᱠᱟ ᱡᱩᱫᱤ ᱴᱚᱯᱤᱠ ᱠᱚᱵᱮᱱ ᱫᱤᱥᱟᱹᱭᱮᱫ ᱠᱟᱱ ᱠᱷᱟᱡ ᱟᱵᱮᱱᱟᱜ ᱤᱭᱟᱹ ᱨᱮ ᱛᱟᱦᱚᱞᱮ ᱵᱮᱱ ᱞᱟᱹᱭ ᱫᱟᱲᱮ ᱟᱨ ᱵᱟᱝᱠᱷᱟᱱ ᱫᱚ ᱱᱟᱦᱟᱜ ᱟᱹᱞᱤᱧ ᱦᱚᱸ ᱚᱱᱠᱟᱞᱤᱧ ᱴᱚᱯᱤᱠ ᱞᱤᱧ ᱫᱤᱥᱟᱹᱭᱮᱫᱟ ᱦᱟᱸᱜ ᱾
ᱟᱪᱪᱷᱟ ᱴᱚᱯᱤᱠ ᱫᱚ ᱤᱧ ᱫᱚ ᱵᱟᱹᱧ ᱫᱤᱥᱟᱹᱭᱫᱟ ᱟᱵᱮᱱ ᱜᱮ ᱞᱟᱹᱭᱵᱮᱱ ᱢᱟ ᱾
ᱦᱳᱭ, ᱛᱟᱦᱚᱞᱮ ᱴᱷᱤᱠ ᱜᱮᱭᱟ ᱚ ᱟᱹᱰᱤ ᱱᱟᱯᱟᱭ‌ ᱾ ᱟᱪᱪᱷᱟ, ᱱᱚᱣᱟ ᱵᱤᱨ ᱵᱩᱨᱩ ᱵᱟᱨᱮᱛᱮᱞᱟᱝ ᱨᱚᱯᱚᱲ ᱞᱮᱠᱷᱟᱡ ᱟᱹᱰᱤ ᱵᱟᱛᱟᱨ ᱦᱩᱭ ᱠᱚᱜᱼᱟ᱾
ᱡᱮ ᱵᱤᱨ ᱵᱩᱨᱩ ᱵᱩᱱ ᱫᱟᱨᱮ ᱛᱤᱱᱟᱹᱜ ᱠᱚ ᱢᱮᱱᱟᱜᱼᱟ ᱱᱟᱦᱟᱜ ᱟᱵᱚ ᱵᱚᱱ ᱢᱟᱜ ᱮᱜ ᱠᱟᱱᱟ᱾ ᱥᱮ ᱚᱱᱟ ᱵᱤᱨ ᱵᱩᱨᱩ ᱠᱚ ᱵᱟᱹᱲᱤᱜ ᱮᱜ ᱠᱟᱱ ᱛᱟᱵᱚᱱᱟ, ᱛᱚ ᱪᱮᱬᱮ ᱪᱩᱯᱨᱩᱫ ᱠᱚ ᱱᱟᱦᱟᱜ ᱡᱟᱱᱚᱣᱟᱨ ᱠᱚ ᱱᱟᱦᱟᱜ ᱩᱱᱠᱩ ᱠᱚ ᱚᱠᱟᱨᱮ ᱠᱚ ᱴᱷᱟᱶᱚᱜᱼᱟ ᱚᱱᱟ ᱠᱚ ᱦᱳᱭ ᱥᱮ ᱾
ᱦᱳᱭ᱾
ᱦᱳᱭ, ᱛᱟᱦᱚᱞᱮ ᱨᱚᱲ ᱞᱟᱦᱟᱭ ᱵᱮᱱ ᱾ ᱢᱟᱱᱮ ᱟᱵᱮᱱ ᱵᱮᱱ ᱨᱚᱲᱟ ᱤᱥᱠᱮ ᱵᱟᱫᱽ ᱟᱞᱤᱧ ᱞᱤᱧ ᱨᱚᱲᱟ ᱥᱮ ᱟᱞᱤᱧ ᱞᱤᱧ ᱨᱚᱲᱟ
ᱟᱵᱤᱱ ᱜᱤ ᱯᱨᱚᱛᱚᱢ ᱞᱟᱹᱭ ᱞᱮᱵᱮᱱ ᱾
ᱛᱟᱦᱚᱞᱮ ᱱᱤᱛ ᱠᱟᱛᱮᱜ ᱡᱟᱦᱟᱸ ᱵᱚᱱ ᱧᱮᱞᱮᱜ ᱠᱟᱱ ᱟᱵᱩ ᱮᱱᱛᱮᱱ ᱯᱨᱤᱛᱷᱤᱵᱤ ᱨᱮ ᱮᱱᱛᱮᱱ ᱫᱟᱜ ᱥᱚᱢᱚᱭ ᱦᱚᱸᱭ ᱮ ᱥᱤᱛᱩᱝ ᱫᱤᱱᱮ ᱨᱮᱭᱟᱲᱮᱫ ᱠᱟᱱᱟ, ᱨᱮᱭᱟᱲ ᱫᱤᱱᱮ ᱤᱭᱟᱹᱭᱮᱫᱟ ᱢᱚᱸᱡᱽ ᱛᱮ ᱱᱟᱦᱟᱸᱜ ᱵᱟᱭ ᱫᱟᱜ ᱟᱵᱚᱱ ᱠᱟᱱᱟ ᱦᱳᱭ ᱥᱮ ᱾ ᱟᱫᱚ ᱱᱚᱣᱟ ᱨᱮᱭᱟᱜ ᱠᱚᱨᱟᱣ ᱨᱮᱭᱟᱜ ᱱᱚᱣᱟ ᱦᱤᱡᱩᱜ ᱨᱮᱭᱟᱜ ᱢᱤᱫᱴᱮᱱ ᱱᱚᱣᱟ ᱨᱮᱭᱟᱜ ᱦᱚᱸ ᱛᱟᱭᱱᱚᱢ ᱨᱮ ᱢᱤᱫᱴᱮᱱ ᱠᱟᱛᱷᱟ ᱢᱮᱱᱟᱜᱼᱟ ᱾ ᱡᱟᱦᱟᱸ ᱟᱵᱳ ᱚᱱᱛᱮᱱ ᱫᱟᱨᱮ ᱠᱳ ᱱᱟᱹᱲᱤ ᱠᱳ ᱥᱟᱜᱟᱢ ᱥᱟᱠᱟᱢ ᱛᱤᱱᱟᱹᱜ ᱠᱚ ᱢᱮᱱᱟᱜᱼᱟ ᱱᱟᱦᱟᱸᱜ ᱳᱱᱟ ᱫᱚ ᱱᱟᱦᱟᱸᱜ ᱟᱹᱰᱤ ᱱᱚᱣᱟ ᱟᱵᱚᱣᱟᱜ ᱤᱭᱟᱹ ᱠᱚ ᱥᱟᱯᱷᱟᱭᱮᱜ ᱠᱟᱱᱟ ᱱᱚᱣᱟ ᱛᱮᱱ ᱦᱟᱣᱟ ᱠᱳ ᱦᱳᱭ ᱥᱮ ᱟᱨ ᱫᱟᱜ ᱠ ᱠᱚᱦᱚᱸ ᱥᱚᱢᱚᱭ ᱨᱮ ᱦᱤᱡᱩᱜ ᱛᱟᱦᱮᱱᱟ ᱡᱩᱫᱤ ᱚᱝᱠᱟ ᱜᱷᱟᱸᱥ ᱤᱭᱟᱹ ᱠᱚ ᱥᱤᱛᱩᱝ ᱠᱚ ᱤᱭᱟᱹ ᱠᱚ ᱢᱟᱱᱮ ᱫᱟᱨᱮ ᱵᱟᱠᱩ ᱛᱟᱦᱮᱸ ᱞᱮᱱᱠᱷᱟᱱ ᱱᱟᱦᱟᱜ ᱟᱹᱰᱤ ᱱᱟᱯᱟᱭ ᱾ ᱟᱫᱚ ᱪᱮᱫ ᱪᱮᱤᱠᱟᱹᱜ ᱠᱟᱱᱟ ᱫᱟᱨᱮ ᱠᱚᱦᱚᱸ ᱵᱚᱱ ᱵᱟᱹᱭ ᱵᱟᱹᱭ ᱛᱮᱵᱚᱱ ᱢᱟᱜ ᱮ ᱠᱟᱱᱟ ᱟᱨ ᱢᱟᱜ ᱠᱟᱛᱮᱫ ᱵᱚᱱ ᱟᱹᱷᱨᱤᱧᱫᱟ ᱥᱮ ᱚᱲᱟᱜ ᱨᱮᱵᱚᱱ ᱞᱟᱜᱟᱣᱫᱟ ᱱᱟᱦᱟᱸᱜ ᱾ ᱟᱨ ᱨᱚᱦᱚᱭ ᱫᱚ ᱱᱟᱦᱟᱸᱜ ᱵᱚᱱ ᱠᱚᱢ ᱮ ᱠᱟᱱᱟ ᱴᱷᱤᱠ ᱜᱮᱭᱟ ᱥᱮ ᱾
ᱥᱮᱫᱟᱭ ᱦᱚᱲ ᱫᱚ ᱠᱚ ᱥᱮᱫᱟᱭ ᱦᱟᱯᱲᱟᱢ ᱫᱚ ᱱᱟᱦᱟᱸᱜ ᱛᱤᱱᱟᱹᱜ ᱟᱠᱚᱣᱟᱜ ᱡᱟᱭᱜᱟ ᱛᱟᱦᱮᱱᱚᱜ ᱠᱟᱱ ᱛᱟᱦᱮᱱᱟ ᱠᱷᱮᱛ ᱠᱟᱱ ᱵᱟᱲᱜᱮ ᱠᱟᱱ ᱾ ᱥᱮ ᱟᱨᱦᱚᱸ ᱮᱢᱟᱱ ᱛᱮᱭᱟᱜ ᱡᱟᱭᱜᱟ ᱨᱮ, ᱛᱚ ᱚᱸᱰᱮ ᱫᱚ ᱪᱮᱫ ᱠᱚ ᱪᱮᱤᱠᱟᱹᱜ ᱠᱟᱱ ᱛᱟᱦᱮᱱᱟ ᱠᱚ ᱨᱚᱦᱚᱭᱮᱫ ᱠᱟᱱ ᱛᱟᱦᱮᱱᱟᱠᱚ ᱫᱟᱨᱮ ᱾ ᱧᱮᱞ ᱠᱟᱜ ᱟᱢ ᱟᱹᱰᱤᱜᱟᱱ ᱫᱟᱨᱮ ᱱᱟᱜ ᱢᱮᱱᱟᱜᱼᱟ ᱾ ᱢᱟᱛᱠᱚᱢ ᱫᱟᱨᱮ ᱠᱚ ᱛᱟᱞᱮ ᱫᱟᱨᱮ ᱠᱚ ᱛᱚ ᱚᱱᱟ ᱫᱚ ᱱᱟᱦᱟᱸᱜ ᱥᱮᱫᱟᱭ ᱦᱟᱯᱲᱟᱢ ᱦᱚᱲ ᱠᱚ ᱨᱚᱦᱚᱭ ᱦᱚᱴᱚ ᱠᱟᱜᱼᱟ ᱢᱮᱱᱠᱷᱟᱱ ᱟᱵᱚ ᱱᱤᱛ ᱠᱟᱛᱮᱫ ᱱᱟᱦᱟᱜ ᱫᱟᱨᱮ ᱫᱚᱵᱚᱱ ᱢᱟᱜ ᱮᱜ ᱠᱟᱱᱟ ᱢᱮᱱᱠᱷᱟᱱ ᱨᱚᱦᱚᱭ ᱫᱚ ᱚᱱᱟ ᱵᱚᱫᱞᱮ ᱛᱮ ᱵᱟᱵᱚᱱ ᱨᱚᱦᱚᱭᱮᱜ ᱠᱟᱱᱟ ᱦᱳᱭᱥᱮ ᱛᱚ ᱱᱚᱣᱟᱜᱮ ᱢᱤᱫᱴᱮᱱ ᱾ ᱠᱟᱛᱷᱟᱨᱮ ᱢᱮᱱᱚᱫᱚᱜ ᱠᱟᱱᱟ ᱠᱤ ᱨᱚᱦᱚᱭ ᱵᱚᱦᱚᱛ ᱡᱚᱨᱩᱨᱤ ᱜᱮᱭᱟ ᱞᱟᱹᱠᱛᱤ ᱜᱮᱭᱟ ᱫᱟᱨᱮ ᱠᱚᱫᱚ ᱾ ᱟᱵᱚ ᱱᱚᱣᱟ ᱤᱭᱟᱹ ᱨᱮ ᱮᱱᱛᱮᱫ ᱦᱳᱭ ᱥᱮ ᱟᱵᱮᱱ ᱪᱮᱫ ᱵᱮᱱ ᱢᱮᱱᱮ?
ᱦᱳᱭ ᱡᱟ ᱦᱤᱥᱟᱹᱵ ᱛᱮ ᱫᱟᱨᱮ ᱠᱚ, ᱵᱚᱱ ᱢᱟᱜ ᱫᱟ ᱚᱱᱟ ᱦᱤᱥᱟᱹᱵ ᱛᱮ ᱫᱟᱨᱮ ᱨᱚᱦᱚᱭ ᱫᱚ ᱟᱹᱰᱤ ᱜᱮ ᱠᱚᱢᱚᱜ ᱠᱟᱱᱟ ᱾ ᱛᱚ ᱚᱱᱟ ᱠᱷᱟᱹᱛᱤᱨ ᱛᱮ ᱚᱱᱟ ᱠᱷᱟᱹᱛᱤᱨ ᱛᱮ ᱠᱟᱨᱵᱚᱱᱰᱟᱭ ᱚᱠᱥᱟᱭᱤᱰ ᱠᱚ ᱟᱹᱰᱤ ᱨᱟᱜᱤ ᱵᱟᱹᱲᱛᱤᱜ ᱠᱟᱱᱟ ᱾ ᱟᱨ ᱯᱩᱨᱤᱵᱮᱥ ᱠᱷᱟᱨᱟᱯᱚᱜ ᱠᱟᱱᱟ ᱫᱚᱢᱮ ᱵᱟᱹᱲᱛᱤ ᱜᱚᱨᱚᱢᱚᱜ ᱠᱟᱱᱟ ᱾
ᱥᱚᱢᱚᱭ ᱦᱚᱸ ᱫᱚᱢᱮ ᱫᱟᱜ ᱫᱟᱭ ᱟᱨ ᱜᱚᱨᱚᱢ ᱥᱳᱢᱳᱭ ᱦᱚᱸ ᱫᱚᱢᱮ ᱜᱚᱨᱚᱢᱚᱜ ᱠᱟᱱᱟ ᱦᱮᱸᱥᱮ?
ᱦᱩᱸᱻ ᱫᱟᱜ ᱠᱚ ᱫᱚ ᱱᱟᱦᱟᱸᱜ ᱚᱱᱟ ᱠᱚ ᱚᱱᱮ ᱵᱟᱹᱲᱛᱤ ᱢᱟᱱᱮ ᱢᱳᱥᱚᱢ ᱠᱷᱟᱨᱟᱯᱚᱜ ᱠᱟᱱ ᱠᱷᱟᱡ ᱫᱚ ᱱᱟᱦᱟᱸᱜ ᱚᱱᱟ ᱛᱮ ᱵᱟᱭ ᱫᱟᱜ ᱮ ᱠᱟᱱᱟ ᱾ ᱢᱳᱥᱚᱢ ᱫᱚ ᱠᱷᱟᱨᱟᱯ ᱫᱚ ᱪᱮᱫ ᱢᱟᱱᱮ ᱚᱱᱟ ᱜᱮ ᱥᱚᱢᱚᱭ ᱨᱮ ᱵᱟᱵᱚᱱ ᱤᱭᱟᱹ ᱫᱟᱨᱮ ᱠᱚ ᱵᱟᱵᱚᱱ ᱨᱚᱦᱚᱭᱮᱜ ᱠᱟᱱᱟ ᱟᱨ ᱫᱟᱨᱮ ᱠᱚ ᱵᱟᱝ ᱞᱟᱹᱴᱩᱜ ᱠᱟᱱ ᱠᱷᱟᱡ ᱱᱟᱦᱟᱸᱜ ᱚᱱᱟ ᱯᱟᱹᱨᱫᱩᱥᱚᱱ ᱠᱚ ᱦᱩᱭᱩᱜ ᱠᱟᱱᱟ ᱫᱷᱩᱣᱟᱹ ᱠᱚ ᱱᱟᱦᱟᱜ ᱟᱹᱰᱤᱜᱟᱱ ᱯᱷᱮᱠᱴᱨᱤ ᱠᱚ ᱟᱹᱰᱤ ᱜᱟᱱ ᱤᱭᱟᱹ ᱠᱚ ᱟᱫᱚ ᱢᱚᱸᱡᱚᱥᱼᱼ ᱛᱚᱢ ᱫᱚ ᱱᱟᱦᱟᱸᱜ ᱚᱱᱟᱜ ᱜᱮ ᱵᱟᱭ ᱤᱭᱟᱹ ᱚᱪᱚᱣᱟᱜ ᱠᱟᱱᱟ ᱟᱫᱚ ᱚᱱᱟ ᱤᱭᱟᱹᱛᱮ
ᱥᱮᱫᱟᱭ ᱫᱚ ᱦᱩᱲᱩ ᱪᱟᱥ ᱫᱤᱱᱦᱚᱸ ᱢᱚᱸᱡᱽ ᱛᱮ ᱫᱟᱜ ᱵᱚᱱ ᱠᱟᱱ ᱛᱟᱦᱮᱱᱟ ᱾ ᱥᱮ ᱥᱮᱫᱟᱭ ᱫᱚ ᱱᱟᱦᱟᱸᱜ ᱥᱤᱛᱩᱝ ᱠᱚ ᱦᱚᱸ ᱩᱱᱟᱹᱜ ᱟᱸᱴ ᱵᱟᱝ ᱵᱩᱡᱷᱟᱹᱜ ᱠᱟᱱ ᱛᱟᱦᱮᱱᱟ ᱾ ᱱᱮᱛᱟᱨ ᱠᱟᱛᱮ ᱫᱚ ᱥᱤᱛᱩᱝ ᱦᱚᱸ ᱟᱹᱰᱤ ᱡᱟᱨᱟᱜ ᱥᱤᱛᱩᱝ ᱵᱩᱡᱷᱟᱹᱜ ᱠᱟᱱᱟ ᱵᱟᱦᱨᱮ ᱥᱮᱫ ᱩᱰᱩᱠᱚᱜ ᱦᱚᱸ ᱢᱩᱥᱠᱤᱞ ᱜᱮᱭᱟ᱾ ᱟᱨ ᱦᱩᱲᱩ ᱪᱟᱥ ᱠᱟᱹᱢᱤ ᱦᱚᱸ ᱱᱟᱦᱟᱸᱜ ᱥᱳᱢᱳᱭ ᱨᱮ ᱵᱟᱝ ᱦᱩᱭᱩᱜ ᱠᱟᱱᱟ ᱫᱟᱜ ᱵᱟᱝ ᱛᱮ ᱟᱫᱚ ᱱᱟᱦᱟᱸᱜ ᱚᱱᱟ ᱠᱚᱜᱤ ᱢᱟᱱᱮ ᱧᱮᱞᱮᱫᱚᱜ ᱠᱟᱱᱟ ᱫᱤᱥᱟᱹᱜ ᱠᱟᱱᱟ ᱡᱮ ᱡᱮ ᱱᱚᱣᱟ ᱠᱚ ᱡᱤᱱᱤᱥᱴᱟᱜ ᱵᱚᱞᱮ ᱟᱵᱚ ᱛᱷᱚᱲᱟ ᱫᱷᱮᱭᱟᱱ ᱮᱢᱚᱜ ᱦᱳᱭᱳᱜ ᱛᱟᱵᱚᱱᱟ᱾ ᱟᱨ ᱵᱤᱨ ᱡᱩᱫᱤ ᱵᱚᱱ ᱢᱟᱜ ᱮᱜ ᱠᱟᱱ ᱠᱷᱟᱡ ᱫᱚ ᱛᱟᱦᱚᱞᱮᱼᱼᱼ ᱛᱤᱱᱟᱹᱜ ᱩᱱᱠᱩ ᱪᱮᱬᱮ ᱠᱚ ᱢᱮᱱᱟᱜ ᱠᱚᱣᱟ ᱾ ᱡᱟᱱᱣᱚᱨ ᱠᱩ ᱢᱮᱱᱟᱜ ᱠᱚᱣᱟ ᱱᱟᱦᱟᱜ ᱩᱱᱠᱩ ᱠᱩ ᱴᱷᱟᱶ ᱡᱟᱜᱟ ᱱᱟᱦᱟᱜ ᱵᱟᱹᱭ ᱵᱟᱹᱭ ᱛᱮᱵᱚᱱ ᱟ ᱮᱠᱟᱨ ᱛᱮᱠᱩ ᱟᱫᱚ ᱥᱮ ᱡᱮᱨᱚᱠᱚᱢ ᱟᱵᱩ ᱛᱮᱦᱮᱱ ᱨᱮᱭᱟᱜ ᱢᱤᱫᱴᱮᱱ ᱟᱹᱫᱷᱤᱠᱟᱨ ᱢᱮᱱᱟᱜ ᱛᱟᱵᱚᱱᱟ ᱱᱚᱣᱟ ᱫᱷᱟᱹᱨᱛᱤ ᱨᱮ ᱩᱱᱠᱩ ᱦᱚᱸ ᱱᱚᱣᱟ ᱫᱷᱟᱹᱨᱛᱤ ᱨᱮ ᱛᱮᱦᱮᱱ ᱨᱮᱭᱟᱜ ᱩᱱᱠᱩᱣᱟᱜ ᱦᱚᱸ ᱚᱫᱷᱤᱠᱟᱨ ᱢᱮᱱᱟᱜ ᱛᱟᱠᱚᱣᱟ ᱩᱱᱟᱹᱜ ᱜᱤ ᱛᱤᱱᱟᱹᱜ ᱟᱵᱚᱣᱟᱜ ᱢᱮᱱᱟᱜ ᱛᱟᱵᱚᱱᱟ ᱦᱳᱭ ᱥᱮ᱾
ᱦᱳᱭ ᱟᱹᱰᱤ ᱢᱚᱸᱡᱽ ᱠᱟᱛᱷᱟ ᱵᱤᱱ ᱞᱟᱹᱭ ᱠᱮᱜ
ᱦᱳᱭ ᱟᱫᱚ ᱱᱚᱣᱟ ᱵᱤᱨ ᱵᱩᱨᱩ ᱠᱚᱫᱚ ᱟᱹᱰᱤ ᱥᱟᱡᱟᱣ ᱥᱟᱯᱲᱟᱣ ᱠᱟᱛᱮᱜ ᱫᱚᱦᱚ ᱦᱩᱭᱩᱜᱼᱟ᱾ ᱛᱚᱵᱮ ᱟᱹᱱᱮᱡ ᱜᱮ ᱟᱵᱚᱣᱟᱜ ᱱᱚᱣᱟ ᱫᱷᱟᱹᱨᱛᱤ ᱨᱮ ᱢᱚᱸᱡᱽ ᱵᱩᱱ ᱛᱮᱦᱮ ᱫᱟᱲᱮᱭᱟᱜ-ᱟ᱾ ᱟᱨ ᱵᱟᱝᱠᱷᱟᱱ ᱢᱤᱫ ᱫᱤᱱ ᱱᱚᱝᱠᱟ ᱥᱚᱢᱚᱭ ᱦᱤᱡᱩᱜ-ᱟ ᱱᱟᱦᱟᱜ ᱥᱤᱛᱩᱝ ᱛᱮ ᱱᱟᱦᱟᱜ ᱪᱤ ᱞᱮᱠᱟ ᱟᱞᱠᱟᱛᱨᱟ ᱠᱩ ᱚᱱᱟ ᱵᱚᱝᱜᱟ ᱴᱦᱟ ᱦᱟᱱᱮ ᱦᱟᱱᱠᱟᱱᱟᱜ ᱨᱳᱰ ᱠᱚ ᱟᱵᱩ ᱥᱮᱜ ᱦᱚᱸ ᱵᱟᱹᱲᱤᱡᱚᱜ-ᱟ ᱱᱟᱦᱟᱜ᱾ ᱟᱨ ᱥᱤᱭᱟᱹ ᱟᱨ ᱟᱹᱰᱤ ᱥᱟᱴ ᱥᱳᱛᱛᱚᱨ ᱰᱤᱜᱽᱨᱤ ᱦᱟᱹᱵᱤᱡ ᱯᱚᱦᱪᱷᱟᱣ ᱫᱟᱲᱤᱭᱟᱜ-ᱟ ᱦᱳᱭᱥᱮ᱾
ᱦᱳᱭ ᱛᱚ ᱡᱟᱦᱟᱸ ᱨᱮᱠᱚ ᱢᱮᱞᱚᱜ ᱠᱟᱱᱟ ᱦᱮᱸᱥᱮ ᱛᱮᱦᱮᱧ ᱜᱟᱯᱟ ᱫᱚ ᱵᱤᱨ ᱠᱚ ᱦᱚ ᱫᱚᱢᱮ ᱠᱚ ᱢᱟᱜ ᱮᱫᱟ ᱛᱚ ᱦᱮᱸᱥᱮ ᱟᱫᱚ ᱟᱵᱤᱱ ᱪᱮᱜ ᱵᱤᱨ ᱢᱟᱱᱮ ᱪᱤᱠᱟᱹᱛᱮ ᱢᱟᱱᱮ ᱱᱚᱣᱟ ᱠᱚ ᱵᱤᱨ ᱠᱚᱵᱚᱱ ᱵᱟᱧᱪᱟᱣᱟ ᱥᱮ ᱱᱚᱣᱟ ᱵᱤᱨ ᱠᱚ ᱜᱮ ᱢᱟᱜ, ᱫᱟᱨᱮ ᱠᱚ ᱢᱟᱜ ᱠᱚᱵᱚᱱ ᱵᱚᱱᱫᱚ ᱦᱚᱪᱚ ᱠᱚᱣᱟ ᱢᱟᱱᱮ ᱪᱤᱠᱟᱹ ᱞᱮᱠᱷᱟᱱ ᱵᱷᱟᱜᱤᱜ-ᱟ ᱱᱚᱣᱟ ᱠᱚᱫᱚ?
ᱦᱳᱭ ᱟᱹᱞᱤᱧᱟᱜ ᱢᱮᱱ ᱫᱚ ᱱᱚᱣᱟᱭ ᱢᱮᱱᱟ ᱡᱮ ᱡᱮᱢᱚᱱ ᱵᱤᱨ ᱟᱭᱢᱟ ᱠᱚ ᱨᱚᱦᱚᱭ ᱟᱵᱚᱱ ᱠᱟᱱᱟ ᱱᱤᱛᱚᱜ ᱟ ᱥᱟᱨᱠᱟᱨ ᱥᱮᱜ ᱠᱷᱚᱡ ᱦᱚᱸ ᱥᱮ ᱮᱱᱛᱮᱱ ᱡᱟᱦᱟᱱᱟᱜ ᱮᱱᱡᱤᱭᱳ ᱥᱮᱜ ᱠᱷᱚᱡ ᱦᱚᱸ ᱧᱮᱞᱮᱜ ᱠᱟᱱ ᱜᱮᱭᱟᱵᱤᱱ ᱡᱟᱹᱱᱤᱡ᱾ ᱟᱯᱮ ᱥᱮᱜ ᱫᱚᱠᱚ ᱨᱚᱦᱚᱭᱮᱜ ᱠᱟᱱᱟ ᱥᱮ ᱵᱟᱝ-ᱟ? ᱨᱚᱦᱚᱭ ᱜᱤ᱾ ᱟᱫᱚ ᱱᱟᱦᱟᱜ ᱱᱚᱣᱟ ᱨᱮᱫᱚ ᱢᱤᱫᱴᱮᱱ ᱯᱷᱚᱨᱮᱥᱴ ᱵᱟᱞᱟ ᱜᱟᱨᱰ ᱠᱚᱠᱚ ᱫᱚᱦᱚᱸ ᱠᱟᱠᱚ ᱠᱟᱱ ᱜᱮᱭᱟ ᱨᱮᱦᱚᱸ ᱟᱫᱚ ᱩᱱᱠᱩ ᱫᱚ ᱫᱟᱨᱮ ᱞᱟᱹᱴᱩᱜ ᱠᱟᱱᱟ ᱟᱫᱚ ᱟᱛᱩ ᱨᱮᱱ ᱦᱚᱲ ᱫᱚ ᱪᱤᱜ ᱵᱩᱱ ᱪᱮᱠᱟᱭ ᱛᱮᱦᱮᱱᱟ? ᱟᱹᱰᱤ ᱟᱭᱢᱟ ᱫᱟᱨᱮ ᱢᱮᱱᱟᱜ-ᱟ ᱫᱮᱱ ᱢᱤᱫᱴᱮᱱ ᱢᱟᱜ ᱟᱹᱜᱩᱭ ᱢᱮ ᱚᱲᱟᱜ ᱤᱧ ᱵᱮᱱᱟᱣᱟ᱾ ᱥᱟᱸᱜᱟᱜ ᱤᱧ ᱞᱟᱜᱟᱣᱟ ᱥᱟᱹᱝᱜᱟ ᱨᱮ ᱟᱫᱚ ᱡᱚᱛᱚ ᱦᱚᱲ ᱟᱛ ᱛᱩ ᱨᱮᱱ ᱦᱚᱲ ᱡᱩᱫᱤ ᱯᱮᱭᱟ ᱯᱩᱱᱭᱟᱹ ᱠᱟᱛᱮᱜ ᱡᱩᱫᱤ ᱠᱚ ᱢᱟᱜ ᱤᱫᱤ ᱛᱮᱠᱚ ᱟᱹᱜᱩ ᱞᱮᱠᱷᱟᱡ ᱟᱫᱚ ᱚᱱᱟ ᱵᱤᱨ ᱫᱚ ᱱᱟᱦᱟᱜ ᱚᱸᱰᱮ ᱚᱱᱟ ᱠᱷᱚᱡ ᱩᱡᱟᱹᱲᱚᱜ-ᱟ᱾ ᱟᱫᱚ ᱚᱱᱠᱟᱱ ᱚᱱᱠᱟᱱ ᱚᱵᱚᱥᱛᱷᱟ ᱨᱮᱫᱚ ᱤᱧ ᱫᱩᱧ ᱢᱮᱱᱟ ᱡᱮ ᱟ ᱛᱩ ᱨᱮ ᱡᱟᱦᱟᱸ ᱢᱟᱺᱡᱷᱤ ᱯᱟᱨᱟᱱᱤ ᱠᱚ ᱢᱮᱱᱟᱜ ᱠᱟᱜ ᱵᱚᱱᱟ ᱥᱮ ᱥᱳᱞᱳ ᱟᱱᱟ ᱦᱚᱲ ᱢᱮᱱᱟᱜ ᱠᱟᱜ ᱠᱚᱣᱟ᱾ ᱩᱱᱠᱩ ᱢᱤᱫᱴᱮᱱ ᱫᱩᱲᱩᱵ ᱞᱟᱹᱠᱛᱤ ᱠᱟᱱᱟ ᱵᱚᱞᱮ᱾ ᱫᱩᱯᱲᱩ ᱵᱚᱜ ᱞᱟᱹᱠᱛᱤ ᱠᱟᱱᱟ ᱚᱱᱟ ᱜᱟᱞᱢᱟᱨᱟᱣ ᱫᱚᱦᱚᱸ ᱞᱟᱹᱠᱛᱤ ᱠᱟᱱᱟ᱾ ᱡᱮ ᱟᱵᱚ ᱱᱚᱣᱟ ᱵᱤᱨ ᱨᱮ ᱥᱮ ᱱᱚᱣᱟ ᱵᱤᱨ ᱜᱟᱡᱟᱲ ᱢᱮᱱᱟᱜ ᱛᱟᱵᱩᱱᱟ ᱱᱚᱣᱟ ᱫᱚ ᱟᱵᱩ ᱟᱹᱣᱲᱤ ᱵᱟᱵᱚᱱ ᱢᱟᱜᱟ᱾ ᱡᱟᱦᱟᱸ ᱨᱚᱠᱚᱡ ᱠᱚᱜ-ᱟ ᱡᱟᱦᱟᱸ ᱦᱩᱰᱩᱨ ᱛᱮ ᱥᱮ ᱛᱮ ᱦᱟᱲᱟᱢ ᱠᱟᱛᱮᱜ ᱵᱟᱹᱲᱤᱡ ᱜᱚᱡ ᱠᱚᱜ-ᱟ ᱨᱚᱦᱚᱲ ᱠᱚᱜ-ᱟ ᱚᱱᱟ ᱠᱚᱫᱚ ᱵᱚᱱ ᱢᱟᱜᱽ ᱜᱮᱭᱟ ᱱᱟᱦᱟᱜ ᱟᱨ ᱱᱚᱣᱟ ᱡᱟᱦᱟᱸ ᱟᱥᱚᱞ ᱟᱥᱚᱞ ᱫᱟᱨᱮ ᱢᱮᱱᱟᱜ-ᱟ ᱱᱟᱦᱟᱜ ᱚᱱᱟ ᱠᱚᱫᱚ ᱵᱟᱵᱚᱱ ᱢᱟᱜᱟ᱾ ᱟᱨ ᱡᱩᱫᱤ ᱡᱟᱦᱟᱸᱭ ᱢᱟᱜᱽ ᱮᱜ ᱠᱟᱱᱟ ᱩᱱᱤ ᱚᱱᱟ ᱰᱟᱸᱰᱚᱢ ᱞᱟᱜᱟᱣ ᱮᱭᱟ ᱟᱫᱚ ᱚᱱᱮ ᱚᱱᱠᱟ ᱠᱟᱛ ᱛᱮᱜ ᱜᱤ ᱟᱯᱱᱟᱨ ᱟᱛᱩ ᱨᱮᱱ ᱦᱚᱲ ᱡᱩᱢᱤᱫ ᱠᱟᱛᱮᱜ ᱥᱮ ᱡᱚᱛᱚ ᱦᱚᱲ ᱵᱩᱡᱷᱟᱹᱣ ᱠᱟᱛᱮᱜ ᱱᱚᱣᱟ ᱠᱟᱛ ᱛᱷᱟ ᱫᱚ ᱚᱱᱮ ᱚᱱᱠᱟ ᱠᱟᱛᱮᱜ ᱤᱭᱟᱹ ᱦᱩᱭᱩᱜ-ᱟ ᱟᱨ ᱡᱚᱛᱚ ᱦᱚᱲ ᱱᱤᱡᱮᱨ ᱱᱤᱡᱮᱨ ᱛᱮᱜᱮ ᱵᱩᱡᱷᱟᱹᱣ ᱦᱩᱭᱩᱜ-ᱟ᱾ ᱛᱚᱵᱮ ᱟᱹᱱᱤᱡ ᱜᱮ ᱱᱟᱜ ᱟᱵᱚ ᱛᱷᱚᱲᱟ ᱜᱟᱱ ᱚᱱᱟ ᱵᱚᱱ ᱵᱟᱨᱚᱱᱚᱜ-ᱟ ᱟᱨ ᱵᱟᱝᱠᱷᱟᱡ ᱫᱚ ᱱᱟᱦᱟᱜ ᱦᱟᱹᱱᱤ ᱢᱟᱜᱽ ᱟᱹᱜᱩ ᱠᱮᱫᱟ ᱧᱮᱞ ᱠᱮᱫᱤᱭᱟᱭ ᱟᱨᱦᱚᱸ ᱱᱩᱭᱮ ᱪᱟᱞᱟᱣ ᱱᱟ᱾ ᱩᱱᱤ ᱫᱚ ᱩᱱᱤ ᱢᱟᱜᱽ ᱟᱹᱜᱩ ᱠᱮᱫᱟ ᱤᱧ ᱦᱩᱧ ᱢᱟᱜᱽ ᱟᱜᱩᱭᱟ᱾ ᱛᱚ ᱚᱱᱟ ᱢᱤᱫ ᱦᱚᱲ ᱧᱮᱞ ᱪᱟᱞᱛᱤ ᱛᱤᱜᱤ ᱩᱱᱠᱩ ᱵᱟᱨ ᱦᱚᱲ ᱠᱩ ᱠᱟᱹᱢᱤ ᱨᱮᱱᱟᱜᱼᱼᱼ ᱚᱱᱟ ᱠᱤ ᱠᱩᱨᱩᱢᱩᱴᱩ ᱠᱩ ᱞᱟᱜᱟᱣᱮᱜ ᱠᱟᱱᱟ, ᱟᱫᱚ ᱱᱚᱜᱼᱚ ᱱᱚᱣᱟ ᱡᱤᱱᱤᱥ ᱴᱟᱜ ᱤᱧ ᱢᱮᱱᱟ ᱡᱮ ᱵᱟᱝ ᱦᱩᱭᱩᱜ ᱫᱚᱨᱠᱟᱨ᱾ ᱟᱫᱚ ᱟᱛᱳ ᱢᱟᱺᱡᱷᱤ ᱯᱟᱨᱟᱱᱤᱠ ᱠᱚ ᱚᱱᱟ ᱱᱚᱣᱟ ᱨᱮ ᱵᱤᱪᱟᱹᱨ ᱫᱚᱦᱚ ᱦᱩᱭᱩᱜ ᱫᱚᱨᱠᱟᱨ ᱠᱟᱱᱟ᱾ ᱛᱚᱵᱮ ᱜᱮ ᱱᱟᱦᱟᱜ ᱱᱚᱣᱟ, ᱥᱩᱫᱷᱟᱹᱨᱚᱜᱼᱟ᱾ ᱦᱳᱭ ᱥᱮ᱾ ᱟᱵᱮᱱ ᱪᱮᱫ ᱢᱮᱱᱪᱚᱭᱮᱫ ᱠᱟᱱ ᱛᱟᱵᱮᱱᱟ ᱱᱚᱣᱟ ᱨᱮ?
ᱦᱳᱭ ᱚᱱᱟᱜᱮ, ᱟᱹᱵᱤᱱ ᱡᱟᱦᱟᱸ ᱵᱤᱱ ᱞᱟᱹᱭ ᱠᱮᱫᱟ ᱚᱱᱟᱜᱮ ᱟᱹᱰᱤ ᱢᱚᱸᱡᱽ ᱵᱤᱱ ᱞᱟᱹᱭ ᱠᱮᱫᱟ᱾ ᱤᱧ ᱦᱚᱸ ᱚᱱᱟᱜᱤᱧ ᱞᱟᱹᱭ ᱢᱮᱱ ᱛᱮ᱾
ᱦᱳᱭ᱾ ᱛᱟᱦᱚᱞᱮ ᱜᱚᱝᱠᱮ ᱪᱟᱥ ᱠᱟᱹᱢᱤ ᱠᱚᱫᱚ ᱛᱤᱱᱟᱹᱜ ᱡᱷᱟᱹᱞ ᱠᱚ ᱦᱩᱭ ᱵᱟᱲᱟᱭᱱᱟ ᱟᱯᱮ ᱥᱮᱫ ᱫᱚ?
ᱪᱟᱥ ᱫᱚ ᱳᱭ ᱢᱤᱫ ᱥᱚᱯᱛᱟᱦᱚ ᱜᱟᱱ ᱠᱷᱚᱱ ᱟᱞᱮᱥᱮᱫ ᱫᱚ ᱵᱷᱟᱜᱤ ᱜᱮ ᱫᱟᱜ ᱫᱟᱭ᱾ ᱟᱫᱚ ᱠᱷᱮᱛ ᱠᱚᱨᱮ ᱫᱚ ᱫᱟᱜ ᱫᱚ ᱵᱷᱟᱜᱤ ᱜᱮ ᱫᱟᱜ ᱞᱮᱱ ᱛᱟᱦᱮᱸᱫ, ᱟᱫᱚ ᱵᱟᱨᱭᱟ ᱯᱤᱭᱟ ᱠᱷᱮᱛ ᱫᱚ ᱥᱤ ᱵᱟᱲᱟ ᱠᱟᱛᱮᱫ ᱨᱚᱦᱚᱭ ᱵᱟᱲᱟ ᱦᱳᱭ ᱱᱟ᱾ ᱟᱨ ᱠᱤᱪᱷᱩ ᱫᱚ ᱵᱟᱠᱤ ᱢᱮᱱᱟᱜ ᱜᱮᱭᱟ᱾
ᱦᱩᱸ᱾
ᱟᱨ ᱟᱯᱮ ᱥᱮᱫ ᱫᱚ ᱪᱮᱜᱠᱟ ᱪᱟᱥᱵᱟᱥ ᱨᱮᱱᱟᱜ ᱫᱚ ᱚᱵᱚᱥᱛᱟ?
ᱟᱞ ᱥᱮᱫ ᱦᱚᱸ ᱪᱟᱥ ᱵᱟᱥ ᱚᱵᱚᱥᱛᱷᱟ ᱫᱚ ᱴᱷᱤᱠ ᱜᱮ ᱴᱦᱟᱠ ᱜᱮ ᱢᱮᱱᱟᱜ ᱱᱤᱛ ᱦᱟᱹᱵᱤᱡ ᱛᱮ ᱫᱚ᱾ ᱫᱟᱜ ᱠᱩ ᱵᱟᱭ ᱡᱟᱹᱲᱤᱭᱮᱫ ᱠᱟᱱ ᱛᱟᱦᱮᱱᱟ, ᱟᱫᱚ ᱛᱮᱦᱮᱧ ᱫᱚᱭ ᱡᱟᱹᱲᱤᱭᱮᱫ ᱠᱟᱱᱟ ᱱᱚᱜᱼᱚᱭ᱾ ᱦᱳᱭ ᱟᱫᱚ
ᱦᱳᱭ᱾
ᱱᱚᱜᱼᱚᱭ ᱴᱷᱤᱠᱟᱹ ᱜᱮ ᱦᱟᱸᱜ ᱱᱚᱜᱼᱚᱭ ᱵᱟᱹᱭ ᱵᱟᱹᱭᱛᱮ ᱦᱩᱭᱩᱜ ᱠᱟᱱᱟ᱾ ᱛᱟᱦᱚᱞᱮ ᱟᱯᱮ ᱫᱚ ᱵᱚᱪᱷᱚᱨ ᱨᱮ ᱛᱤᱱᱟᱹᱜ ᱫᱚᱢ ᱯᱮ ᱦᱩᱲᱩ ᱠᱚᱫᱚ ᱯᱮ ᱪᱟᱥ
ᱟᱞᱮ ᱥᱮᱫ ᱫᱚ ᱢᱤᱫ ᱫᱷᱟ ᱜᱮᱞᱮ, ᱦᱳᱭ ᱟᱞᱮ ᱥᱮᱫ ᱫᱚ ᱢᱤᱫ ᱫᱷᱟ ᱜᱮᱞᱮ ᱪᱟᱥ ᱜᱮᱭᱟ᱾ ᱥᱮᱨᱢᱟ ᱫᱟᱜ ᱛᱮᱜᱮ ᱡᱮ ᱞᱮ ᱪᱟᱥ ᱜᱮᱭᱟ, ᱛᱟᱯᱚᱨ ᱟᱫᱚ ᱟᱞᱮᱥᱮᱫ ᱫᱚ ᱠᱮᱱᱮᱞ ᱨᱮᱱᱟᱜ ᱚᱱᱠᱟ ᱥᱩᱵᱤᱫᱷᱟ ᱵᱟᱹᱱᱩᱜᱼᱟ ᱟᱨ ᱯᱟᱢᱯ ᱠᱚᱨᱮᱱᱟᱜ ᱦᱚᱸ ᱥᱩᱵᱤᱫᱷᱟ ᱵᱟᱹᱱᱩᱜᱼᱟ᱾
ᱦᱩᱸ᱾ ᱦᱳᱭ ᱦᱳᱭ ᱟᱞᱮ ᱟᱞᱮ-ᱟᱞᱮ ᱯᱟᱦᱴᱟ ᱦᱚᱸ ᱚᱱᱮ ᱚᱱᱠᱟᱟᱜᱮ᱾ ᱟᱞᱮ ᱦᱚᱸ ᱵᱚᱪᱷᱚᱨ ᱨᱮ ᱢᱤᱫ ᱫᱚᱢ ᱜᱮᱞᱮ ᱪᱟᱥᱚᱜᱼᱟ ᱟᱨᱻ᱾
ᱵᱟᱹᱠᱤ ᱫᱤᱱ ᱫᱚ ᱮᱱᱛᱮᱫ ᱟᱱᱟ ᱡᱟᱦᱟᱸᱭ ᱠᱚᱣᱟᱜ ᱠᱩᱧ ᱠᱚ, ᱢᱮᱱᱟᱜᱼᱟ᱾ ᱥᱮ ᱵᱳᱨᱤᱱ ᱠᱚ ᱢᱮᱱᱟᱜᱼᱟ ᱩᱱᱠᱩ ᱱᱟᱦ ᱚᱱᱟ ᱥᱟᱹᱵᱽᱡᱤ ᱠᱩ ᱥᱮ ᱜᱩᱦᱩᱢ ᱠᱚᱠᱚ ᱚᱱᱟ ᱠᱚᱠᱚ ᱮᱨᱟ ᱞᱮᱠᱟᱱ ᱦᱩᱲᱩ ᱫᱚ ᱱᱟᱦᱟᱸᱜ ᱵᱟᱠᱚ ᱮᱨᱟ᱾ ᱱᱤᱨᱚᱱ ᱦᱳᱲᱳ ᱫᱚ ᱚᱱᱮ ᱢᱤᱫ ᱵᱟᱨ ᱦᱚᱲ ᱚᱱᱟ ᱫᱟᱨᱦᱟ ᱠᱚᱨᱮ ᱡᱟᱦᱟᱸ ᱠᱚᱨᱮ ᱠᱚ ᱢᱚᱱᱮ ᱠᱷᱟᱡ ᱠᱚ ᱩᱱᱠᱩ ᱠᱚ ᱪᱟᱥ ᱜᱮᱭᱟ ᱦᱟᱸᱜ᱾ ᱟᱠᱚᱣᱟᱜ ᱤᱭᱟᱹ ᱠᱚᱨᱮ, ᱦᱩᱸ᱾
ᱛᱚ ᱟᱯᱮ ᱥᱮᱫ ᱫᱚ ᱪᱮᱫ ᱵᱤᱨ ᱫᱤᱥᱚᱢ ᱥᱮ ᱵᱩᱨᱩ ᱫᱤᱥᱚᱢ?
ᱦᱳᱭ ᱟᱞᱮ ᱥᱮᱫ ᱫᱚ ᱱᱟᱦᱟᱜ ᱵᱤᱨ ᱫᱤᱥᱚᱢ ᱦᱚᱸ ᱢᱮᱱᱟᱜᱼᱟ, ᱟᱨ ᱵᱩᱨᱩ ᱫᱤᱥᱚᱢ ᱵᱟᱱᱟᱨ ᱜᱮ ᱱᱟᱦᱟᱜ ᱢᱮᱱᱟᱜᱼᱟ᱾ ᱟᱫᱚ ᱵᱤᱨ ᱦᱚᱸ ᱢᱮᱱᱟᱜᱼᱟ᱾ ᱠᱟᱡᱟᱠ ᱜᱮ ᱟᱨ ᱵᱩᱨᱩ ᱦᱚᱸ ᱢᱮᱱᱟᱜᱼᱟ᱾ ᱟᱫᱚ ᱵᱩᱨᱩ ᱫᱚ ᱟᱞᱮ ᱟ ᱟᱹᱛᱩ ᱠᱷᱚᱸᱡ ᱫᱚ ᱢᱤᱫ ᱠᱤᱞᱳᱢᱤᱴᱟᱨ ᱜᱟᱱ ᱦᱩᱭᱩᱜᱼᱟ᱾ ᱥᱩᱨ ᱨᱮᱜᱮ ᱢᱮᱱᱟᱜ-ᱟ᱾ ᱟᱨ ᱵᱤᱨ ᱫᱚ ᱱᱟᱦᱟᱜ ᱵᱟᱲᱜᱮ ᱫᱩᱣᱟᱹᱨ ᱠᱷᱚᱸᱡ ᱜᱮ ᱮᱛᱚᱦᱚᱵ ᱢᱮᱱᱟᱜᱼᱟ, ᱩᱰᱩᱠ ᱞᱮᱱ ᱠᱷᱟᱱ ᱜᱮ ᱱᱟᱦᱟᱜ ᱜᱚᱴᱟ ᱜᱮ ᱵᱤᱨᱮᱢ ᱧᱟᱢᱟ᱾ ᱛᱩᱭᱩ
ᱥᱤᱢ ᱠᱚ ᱱᱟᱦᱟᱜ ᱡᱚᱢ ᱠᱩ, ᱥᱤᱢ ᱠᱚᱠᱚ ᱟᱹᱛᱠᱤᱨ ᱠᱚ ᱛᱟᱦᱮᱱᱟ᱾ ᱥᱮᱛᱟᱜ ᱨᱮ ᱡᱩᱫᱤ ᱥᱤᱢ ᱠᱚ ᱟᱲᱟᱜ ᱞᱮᱠᱚ ᱠᱷᱟᱡ ᱥᱮ ᱩᱱᱠᱩ ᱤᱭᱮᱞ ᱦᱩᱸᱰᱟᱹ ᱠᱚ ᱠᱚ ᱦᱤᱡᱩᱜ ᱛᱟᱦᱮᱱᱟ, ᱟᱫᱚ ᱥᱤᱢ ᱠᱚᱫᱚ ᱠᱚ ᱟᱹᱛᱠᱤᱨ ᱦᱟᱞᱚ ᱤᱫᱤ ᱠᱚᱣᱟ᱾
ᱟᱪᱪᱷᱟ᱾
ᱦᱩᱸ᱾
ᱛᱚ ᱜᱚᱢᱠᱮ ᱟᱸᱡᱚᱢ ᱠᱮᱫᱟᱞᱤᱧ ᱤᱭᱟᱹ ᱵᱤᱨ ᱫᱤᱥᱚᱢ ᱨᱮᱫᱚ ᱠᱩᱞ ᱠᱚ ᱵᱟᱱᱟᱢ ᱠᱚᱠᱚ ᱛᱟᱦᱮᱱ ᱜᱮᱭᱟ, ᱛᱚ ᱟᱯᱮ ᱵᱤᱨ ᱫᱤᱥᱚᱢ ᱨᱮᱠᱚ ᱧᱟᱢᱚᱜ ᱜᱮᱭᱟ ᱥᱮ ᱵᱟᱝ?
ᱦᱳᱭ ᱟᱞᱮ ᱥᱮᱫ ᱦᱚᱸ ᱱᱟᱦᱟᱜ ᱢᱮᱱᱟᱜ ᱠᱚ ᱜᱮᱭᱟ ᱩᱱᱠᱩ ᱵᱟᱱᱟ ᱠᱚᱫᱚ ᱱᱟᱦᱟᱜ ᱵᱟᱹᱞᱤᱧ ᱟᱸᱡᱚᱢ ᱠᱟᱜᱼᱟ ᱢᱮᱱᱠᱷᱟᱱ ᱛᱟᱹᱨᱩᱵ ᱠᱚ ᱩᱱᱠᱩ ᱠᱩᱞ ᱠᱚᱫᱚ ᱱᱟᱦᱟᱜ ᱢᱮᱱᱟᱜ ᱠᱚᱜᱮᱭᱟ᱾ ᱟᱫᱚ ᱩᱱᱠᱩ ᱵᱟᱝᱜᱟᱞ ᱴᱟᱭᱜᱚᱨ ᱫᱚ ᱱᱟᱦᱟᱜ ᱵᱟᱹᱱᱩᱜ ᱠᱚᱣᱟ ᱱᱩᱠᱩ ᱫᱚ ᱚᱱᱟ ᱩᱵ ᱵᱟᱞᱟ ᱢᱮᱱᱟᱜ ᱠᱚᱣᱟ᱾
ᱚ ᱩᱵ ᱵᱚᱞᱟ ᱦᱮᱱ ᱟᱪᱪᱷᱟ, ᱟᱫᱚ ᱵᱟᱯᱮ ᱵᱚᱛᱚᱨᱚᱜ ᱜᱮᱭᱟ ᱟᱫᱚ ᱵᱤᱨ ᱨᱮ ᱪᱟᱞᱟᱜᱼᱟ ᱠᱚ ᱵᱟᱯᱮ ᱵᱚᱛᱚᱨᱚᱜ ᱜᱮᱭᱟ ᱩᱱᱠᱩ ᱠᱩᱞ ᱠᱚᱠᱚ ᱛᱟᱦᱮᱱ ᱜᱮᱭᱟ ᱛᱚ? ᱦᱮᱞᱳ᱾
ᱥᱤᱧ ᱫᱚᱠᱚ ᱦᱳᱭ ᱥᱤᱧ ᱫᱚᱠᱚ ᱡᱟᱹᱯᱤᱫᱟ ᱦᱮᱞᱳ, ᱥᱤᱧ ᱫᱚᱠᱚ ᱡᱟᱹᱯᱤᱫᱟ ᱟᱨ ᱧᱤᱫᱟᱹ ᱫᱚᱠᱚ ᱩᱰᱩᱠᱚᱜ ᱛᱟᱦᱮᱱᱟ ᱩᱱᱠᱩ ᱫᱚ ᱧᱤᱫᱟᱹ ᱚᱠᱛᱮ᱾ ᱚᱠᱛᱚ ᱱᱤᱫᱟᱹ ᱠᱚ ᱩᱰᱩᱠᱚᱜ ᱛᱟᱦᱮᱱᱟ ᱩᱱᱠᱩ ᱫᱚ᱾ ᱟᱫᱚ ᱦᱚᱲ ᱥᱟᱞᱟᱜ ᱫᱚ ᱵᱟᱠᱚ ᱫᱮᱠᱷᱟᱜ ᱛᱟᱦᱮᱱᱟ ᱩᱱᱠᱩ ᱫᱚ᱾
ᱦᱮᱸ᱾
ᱦᱩᱸ᱾ ᱩᱱᱠᱩ ᱦᱚᱸᱠᱚ ᱵᱟᱰᱟᱭᱟ ᱱᱟᱦᱟᱜ᱾ ᱦᱚᱲ ᱢᱮᱱᱟᱜ ᱠᱚᱣᱟ, ᱟᱫᱚ
ᱚᱱᱟ ᱤᱭᱟᱹᱛᱮ ᱟᱨ ᱟᱹᱰᱤ ᱞᱟᱹᱴᱩ ᱵᱩᱨᱩ ᱢᱮᱱᱟᱜᱼᱟ ᱟᱴ ᱠᱤᱞᱳᱢᱤᱴᱟᱨ ᱞᱚᱢᱵᱟ ᱵᱩᱨᱩ ᱢᱮᱱᱟᱜᱼᱟ, ᱱᱚ ᱠᱤᱞᱳᱢᱤᱴᱟᱨ᱾
ᱟᱪᱪᱷᱟ, ᱛᱟᱦᱚᱞᱮ ᱟᱯᱮ ᱚᱸᱰᱮ ᱵᱩᱨᱩ ᱨᱮᱫᱚ ᱫᱚ ᱛᱟᱦᱚᱞᱮ ᱤᱭᱟᱹ ᱚᱱᱠᱟᱱᱟᱜ ᱯᱩᱡᱟᱹ ᱠᱚ ᱵᱟᱝ ᱦᱩᱭᱩᱜᱼᱟ ᱡᱟᱦᱟᱱᱟᱜ ᱯᱚᱨᱚᱵᱽ ᱠᱚ, ᱠᱟ ᱦᱩᱭᱩᱜ ᱜᱮᱭᱟ ᱥᱮ ᱪᱮᱫ?
ᱵᱟ ᱵᱟ ᱯᱩᱡᱟᱹ ᱠᱚᱫᱚ ᱚᱱᱟ ᱠᱚᱫᱚ ᱵᱟ ᱵᱟ ᱦᱩᱭᱩᱜᱼᱟ ᱟᱫᱚ ᱯᱩᱡᱟᱹ ᱠᱚᱫᱚ ᱟᱯᱱᱟᱨ ᱢᱚᱱᱮ ᱛᱮᱜᱮ ᱟᱯᱱᱟ ᱟᱯᱱᱟ ᱥᱚᱨᱦᱟᱭ ᱠᱚ ᱟᱵᱜᱮ ᱠᱚ ᱵᱟᱦᱟ, ᱥᱟᱠᱨᱟᱛ, ᱠᱟᱨᱟᱢ ᱚᱱᱟ ᱠᱚᱜᱮ ᱱᱟᱦᱟᱜ ᱯᱩᱡᱟᱹ ᱫᱚ ᱦᱩᱭᱩᱜᱼᱟ᱾ ᱵᱩᱨᱩ ᱯᱟᱛᱟ ᱠᱚᱫᱚ ᱱᱟᱦᱟᱜ ᱵᱟᱝ ᱦᱩᱭᱩᱜᱼᱟ ᱟᱞᱮ ᱥᱮᱫ ᱫᱚ ᱦᱳᱭ, ᱟᱞᱮ ᱥᱮᱫ ᱫᱚ ᱱᱟᱦᱟᱜ ᱚᱱᱟ ᱯᱟᱛᱟ ᱠᱚᱫᱚ ᱵᱟᱝ ᱦᱩᱭᱩᱜᱼᱟ᱾ ᱥᱮᱫᱟᱭ ᱠᱷᱚᱡ ᱜᱮ ᱱᱟᱦᱟᱜ ᱧᱮᱞ ᱟᱹᱜᱩ ᱠᱟᱱᱟ ᱟᱞᱮ ᱥᱮᱫ ᱫᱚ ᱪᱷᱟᱛᱟ ᱠᱚ ᱦᱩᱭᱩᱜᱼᱟ ᱢᱮᱞᱟ ᱠᱚ ᱦᱩᱭᱩᱜᱼᱟ ᱮᱭᱥᱮ ᱦᱚᱲ ᱢᱮᱞᱟᱜ ᱪᱚᱭᱟ ᱚᱱᱟ ᱠᱚ᱾
ᱡᱟᱛᱨᱟ ᱠᱚ ᱯᱚᱧᱪᱚᱨᱚᱥ ᱠᱚᱠᱚ ᱟᱹᱜᱩᱭᱟ ᱦᱳᱭ, ᱟᱫᱚ ᱚᱱᱠᱟᱱᱟᱜ ᱫᱚ ᱦᱚᱨ ᱵᱟᱝ ᱧᱮᱞᱟᱠᱟᱱᱟ᱾